ᱦᱮᱞᱳ ᱦᱮᱸ ᱡᱚᱦᱟᱨ ᱜᱮ᱾ ᱦᱮᱸ ᱡᱚᱦᱟᱨ ᱡᱚᱦᱟᱨ ᱨᱚᱲ ᱵᱮᱱ ᱟᱸᱡᱚᱢ ᱧᱟᱢ-ᱮᱫ ᱛᱟᱹᱞᱤᱧᱟ?
ᱦᱮᱸ ᱟᱸᱡᱚᱢᱚᱜ ᱠᱟᱱ ᱛᱟᱹᱵᱤᱱᱟ᱾
ᱟᱹᱞᱤᱧ ᱦᱚᱸ ᱟᱹᱵᱤᱱᱟᱜ ᱨᱚᱲ ᱞᱤᱧ ᱟᱸᱡᱚᱢ ᱧᱟᱢ ᱮᱫᱟ ᱢᱚᱸᱡᱽ ᱜᱮ ᱟᱸᱡᱚᱢᱚᱜ ᱠᱟᱱ ᱛᱟᱹᱵᱤᱱᱟ᱾
ᱟᱪᱷᱟ ᱟᱪᱷᱟ ᱟᱪᱷᱟ ᱪᱮᱫ ᱞᱮᱠᱟ ᱢᱮᱱᱟᱜ ᱵᱤᱱᱟ?
ᱢᱮᱱᱟᱜ ᱟᱠᱟᱫ ᱞᱤᱧᱟᱹ ᱱᱤᱛᱚᱜ ᱫᱚ ᱪᱟᱸᱫᱳᱣᱟᱜ ᱫᱩᱞᱟᱹᱲ ᱛᱮᱫᱚ ᱱᱟᱯᱟᱭ ᱜᱮ ᱢᱮᱱᱟᱜ ᱟᱠᱟᱜ ᱞᱤᱧᱟ ᱛᱚ᱾ ᱟᱫᱚ ᱟᱹᱵᱤᱱ ᱜᱮ ᱪᱮᱫ ᱞᱮᱠᱟ ᱢᱮᱱᱟᱜ ᱠᱟᱜ ᱵᱤᱱᱟ?
ᱦᱮᱸ ᱟᱹᱞᱤᱧ ᱦᱚᱸᱜ ᱱᱤᱛᱚᱜ ᱫᱚ ᱱᱟᱯᱟᱭ ᱜᱮ ᱢᱮᱱᱟᱜ ᱠᱟᱜ ᱞᱤᱧᱟᱹ᱾
ᱚ ᱟᱨ ᱚᱲᱟᱜ ᱜᱷᱟᱨᱚᱸᱡᱽ ᱠᱚᱨᱮ?
ᱦᱮᱸ ᱜᱷᱟᱨᱚᱡᱽ ᱠᱚᱨᱮ ᱦᱚᱸ ᱱᱟᱯᱟᱭ ᱜᱮ ᱢᱮᱱᱟᱜ ᱟᱠᱟᱜ ᱠᱚᱣᱟ᱾ ᱟᱯᱮᱨᱮᱱ?
ᱦᱮᱸ ᱟᱞᱮ ᱨᱮᱱ ᱦᱚᱸ ᱚᱲᱟᱜ ᱜᱷᱟᱨᱚᱸᱡᱽ ᱠᱚᱨᱮ ᱫᱚ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱮᱭᱟ ᱡᱚᱛᱚ ᱜᱮ᱾ ᱟᱫᱚ ᱛᱟᱭᱚᱢ ᱫᱟᱨᱟᱢ ᱜᱮᱱᱟᱜ ᱠᱷᱟᱱ ᱦᱳᱭ ᱦᱳᱭ ᱟᱨ ᱱᱤᱭᱟᱹ ᱱᱤᱭᱟᱹ ᱚᱠᱛᱚ ᱫᱚ ᱱᱟᱯᱟᱭ ᱛᱟᱦᱮᱸ ᱫᱚ ᱫᱚᱨᱠᱟᱨ ᱠᱟᱱ ᱜᱮᱭᱟ ᱥᱮ᱾
ᱮᱠᱫᱚᱢ ᱮᱠᱫᱚᱢ᱾
ᱟᱯᱮ ᱥᱮᱫ ᱥᱮᱨᱢᱟ ᱡᱟᱹᱲᱤ ᱫᱚ ᱪᱮᱫ ᱞᱮᱠᱟ ᱵᱮᱱ ᱞᱟᱹᱭ ᱮᱫᱟ?
ᱦᱮᱸ ᱪᱮᱫ ᱵᱤᱱ ᱞᱟᱹᱭ ᱮᱫᱟ?
ᱞᱟᱹᱭ ᱫᱟᱞᱤᱧ ᱡᱮ ᱟᱯᱮᱥᱮᱫ ᱥᱮᱨᱢᱟ ᱡᱟᱹᱲᱤ ᱠᱚ ᱪᱮᱫᱠᱟᱭ ᱡᱟᱹᱲᱤᱭᱮᱫᱟ?
ᱚᱸ ᱦᱮᱸ ᱟᱹᱞᱤᱧ ᱥᱮᱫ ᱥᱮᱨᱢᱟ ᱡᱟᱹᱲᱤ ᱫᱚ ᱚᱱᱠᱟ ᱢᱚᱛᱚ ᱫᱚ ᱩᱱᱟᱹᱜᱴᱟ ᱫᱚ ᱥᱮᱨᱢᱟ ᱡᱟᱹᱲᱤ ᱫᱚ ᱵᱟᱭ ᱡᱟᱹᱲᱤᱭᱮᱫᱟ᱾ ᱟᱫᱚ ᱚᱱᱠᱟ ᱠᱚᱢ ᱠᱚᱢᱼᱮ ᱡᱟᱹᱲᱤ ᱵᱟᱲᱟᱭ ᱮᱫᱟ᱾
ᱟᱪᱷᱟ ᱟᱪᱪᱟ ᱟᱪᱷᱟ᱾
ᱛᱮᱦᱮᱧ ᱡᱮᱢᱚᱱ ᱠᱟᱹᱴᱤᱡ ᱮ ᱡᱟᱹᱲᱤ ᱵᱟᱲᱟ ᱠᱮᱫᱟᱭ ᱟᱫᱚ ᱩᱱᱟᱹᱜ ᱡᱟᱹᱥᱛᱤ ᱦᱚᱸ ᱵᱟᱝ᱾ ᱚᱱᱠᱟ ᱢᱟᱡᱟᱱ ᱥᱮᱫ ᱠᱚᱢ ᱠᱚᱢᱼᱮ ᱡᱟᱹᱲᱤ ᱵᱟᱲᱟ ᱠᱮᱫᱟ᱾
ᱦᱩᱸ ᱟᱪᱷᱟ ᱟᱪᱷᱟ᱾
ᱟᱫᱚ ᱟᱹᱵᱤᱱ ᱥᱮᱫ ᱜᱮ ᱪᱮᱫ ᱞᱮᱠᱟ ᱥᱮᱨᱢᱟ ᱡᱟᱹᱲᱤ?
ᱟᱞᱮ ᱥᱮᱱ ᱫᱚᱦᱟᱸᱜ ᱱᱚᱜᱼᱚᱭ ᱮᱱᱟᱝ ᱠᱷᱚᱱᱟᱜ ᱮᱱᱟᱝ ᱛᱟᱨᱟᱥᱤᱧ ᱠᱷᱚᱱᱟᱜ ᱜᱮ ᱦᱟᱸᱜ ᱮ ᱡᱟᱹᱲᱤᱭᱮᱫᱼᱟ ᱢᱤᱫ ᱜᱷᱟᱹᱲᱤᱡ ᱫᱚ ᱥᱤᱛᱩᱝ ᱵᱟᱲᱟ ᱞᱮᱜᱟᱭ ᱛᱤᱠᱤᱱ ᱛᱤᱠᱤᱱ ᱫᱚ᱾ ᱤᱱᱟᱹ ᱯᱚᱨᱮ ᱠᱷᱚᱱᱟᱜ ᱫᱚ ᱱᱚᱜᱼᱚᱭ ᱡᱟᱹᱲᱤᱭᱮᱜ ᱜᱮᱭᱟᱭ ᱦᱟᱸᱜ ᱱᱤᱛᱚᱜ ᱦᱚᱸᱭ ᱡᱟᱹᱲᱤᱭᱮᱜ ᱜᱮᱭᱟᱭ ᱦᱟᱸᱜ ᱟᱞᱮᱥᱮᱱ ᱫᱚ᱾
ᱦᱮᱸ
ᱢᱟᱱᱮ ᱵᱟᱨ ᱯᱮ ᱫᱤᱱ ᱦᱩᱭᱩᱜ ᱠᱟᱱᱟ ᱟᱨ ᱫᱚᱢᱮ ᱜᱮᱭ ᱡᱟᱹᱲᱤᱭᱮᱫᱟ᱾
ᱚ ᱦᱚᱸᱜ ᱟᱫᱚ ᱱᱟᱜ ᱠᱷᱟᱱ ᱡᱟᱹᱥᱛᱤ ᱜᱮ ᱡᱟᱹᱲᱤᱭᱟᱭ ᱚᱱᱛᱮ ᱟᱹᱵᱤᱱ ᱥᱮᱫ ᱫᱚ ᱡᱟᱹᱲᱤᱭᱮᱫᱟᱭ ᱡᱟᱹᱱᱤᱡ᱾
ᱦᱮᱸ ᱦᱩᱸ
ᱚ ᱟᱪᱪᱷᱟ ᱛᱟᱦᱚᱞᱮ ᱱᱟᱯᱟᱭ ᱜᱮ᱾ ᱛᱟᱦᱚᱞᱮ ᱞᱟᱹᱭ ᱫᱟᱞᱤᱧ ᱦᱮᱸ ᱦᱮᱸ ᱵᱟᱹᱫᱽ ᱵᱟᱹᱭᱦᱟᱲ ᱢᱮᱱ ᱫᱟᱞᱤᱧ ᱛᱟᱦᱚᱞᱮ ᱟᱵᱤᱱ ᱥᱮᱫ ᱫᱚ ᱚᱱᱛᱮ ᱫᱚ ᱪᱟᱥ ᱠᱚᱫᱚ ᱟᱨᱟᱢᱵᱚ ᱮᱛᱚᱦᱚᱵ ᱜᱚᱜ ᱟᱠᱟᱱ ᱛᱮ?
ᱦᱮᱸ ᱟᱞᱮᱥᱮᱫ ᱪᱟᱥ ᱠᱟᱹᱢᱤ ᱠᱚᱫᱚ ᱮᱛᱚᱦᱚᱵ ᱠᱟᱱ ᱜᱮᱭᱟ ᱨᱚᱦᱚᱭ ᱵᱟᱲᱟᱭᱮᱫᱼᱟ ᱞᱮ ᱵᱟᱨᱯᱮ ᱫᱤᱱ ᱞᱟᱦᱟ ᱠᱚᱱᱟᱜ ᱮᱦᱚᱵ ᱟᱠᱟᱱᱟ ᱟᱞᱮ ᱥᱮᱱ ᱫᱚ ᱫᱚᱢᱮ ᱡᱟᱹᱲᱤᱭᱮᱫᱟ ᱛᱚ᱾ ᱵᱟᱹᱫ ᱵᱟᱹᱭᱦᱟᱹᱲ ᱠᱚ ᱯᱩᱨᱟᱹ ᱥᱚᱢᱟᱱ ᱜᱮ ᱧᱮᱞᱚᱜ ᱠᱟᱱᱟ ᱚᱱᱠᱟ ᱵᱟᱹᱫ ᱚᱠᱟ ᱵᱟᱹᱭᱦᱟᱹᱲ ᱵᱟᱝ ᱵᱟᱝ ᱫᱤᱥᱟᱹ ᱫᱟᱲᱮ ᱟᱯᱮ ᱥᱮᱱ
ᱟᱫᱚ ᱟᱹᱞᱤᱧ ᱥᱮᱫ ᱫᱚ ᱱᱟᱜ ᱠᱷᱟᱱ ᱚᱱᱠᱟ ᱢᱚᱛᱚ ᱫᱟᱜ ᱡᱟᱹᱲᱤ ᱠᱚᱦᱚᱸᱛᱚ ᱵᱟᱭ ᱫᱟᱜ ᱡᱟᱹᱲᱤ ᱟᱠᱟᱫᱟᱭ ᱡᱟᱹᱥᱛᱤ ᱧᱚᱜ᱾
ᱦᱮᱸ
ᱟᱫᱚ ᱚᱱᱟ ᱠᱷᱟᱹᱛᱤᱨ ᱜᱮ ᱱᱤᱛᱚᱜ ᱦᱚᱸ ᱨᱚᱦᱚᱭ ᱠᱚᱫᱚ ᱟᱹᱣᱨᱤ ᱞᱮ ᱮᱛᱚᱦᱚᱵ ᱫᱟᱲᱮᱭᱟᱜᱼᱟ᱾
ᱟᱪᱪᱷᱟ ᱟᱪᱪᱷᱟ
ᱟᱨ ᱪᱟᱨᱟ ᱠᱚᱦᱚᱸ ᱚᱱᱠᱟ ᱢᱚᱛᱚ ᱨᱚᱦᱚᱭ ᱫᱷᱟᱹᱨᱤᱡ ᱫᱚ ᱟᱹᱣᱨᱤ ᱦᱩᱭᱩᱜᱼᱟ᱾
ᱟᱪᱪᱷᱟ
ᱟᱹᱰᱤ ᱢᱟᱲᱟᱝ ᱛᱮ ᱞᱟᱦᱟᱛᱮ ᱜᱤᱲᱤ ᱦᱩᱭ ᱞᱮᱱ ᱛᱟᱦᱮᱸᱫ ᱫᱚᱢᱮ ᱥᱤᱛᱩᱝ ᱵᱟᱲᱟᱛᱮ ᱠᱤᱪᱷᱩ ᱜᱟᱱ ᱫᱚ ᱱᱚᱥᱴᱚ ᱜᱚᱫ ᱮᱱ ᱜᱮᱭᱟ᱾
ᱟᱪᱪᱷᱟ ᱟᱪᱪᱷᱟ ᱦᱮᱸ
ᱟᱫᱚ ᱚᱱᱠᱟ ᱛᱟᱭᱚᱢ ᱫᱟᱨᱟᱢ ᱛᱮ ᱜᱤᱰᱤ ᱠᱟ ᱠᱟᱛᱮᱫ ᱱᱤᱛᱚᱜ ᱦᱚᱸ ᱚᱱᱠᱟ ᱢᱚᱛᱚ ᱫᱚ ᱟᱹᱣᱨᱤ ᱨᱚᱦᱚᱭ ᱟᱫᱚ ᱟᱹᱣᱨᱤᱭᱟᱜᱼᱟ
ᱟᱪᱪᱷᱟ ᱛᱟᱦᱚᱞᱮ ᱦᱟᱸᱜ ᱟᱯᱮᱥᱮᱫ ᱫᱚ ᱨᱚᱦᱚᱭ ᱠᱚᱫᱚ ᱦᱟᱸᱜ ᱟᱹᱣᱨᱤ ᱮᱦᱚᱵᱚᱜᱼᱟ᱾
ᱦᱳᱭ ᱦᱳᱭ ᱟᱹᱨᱤ ᱮᱦᱚᱵᱚᱜᱼᱟ ᱟᱫᱚ ᱚᱱᱟᱜ ᱜᱮ ᱠᱷᱮᱛ ᱵᱟᱹᱭᱦᱟᱹᱲ ᱠᱚ ᱚᱱᱠᱟ ᱜᱷᱟᱹᱭ ᱠᱚ ᱛᱚᱞ ᱵᱟᱲᱟᱭ ᱦᱩᱭᱩᱜ ᱠᱟᱱᱟ ᱟᱲᱮ ᱠᱚ ᱵᱟᱜᱟᱣ ᱵᱟᱲᱟᱭ ᱦᱩᱭᱩᱜ ᱠᱟᱱᱟ
ᱟᱪᱪᱷᱟ ᱟᱪᱪᱷᱟ ᱦᱩᱸ
ᱟᱫᱚ ᱱᱟᱜ ᱠᱷᱟᱱ ᱡᱟᱹᱥᱛᱤ ᱧᱚᱜ ᱮ ᱫᱟᱜ ᱡᱟᱹᱲᱤ ᱞᱮᱠᱷᱟᱱ ᱜᱮ ᱮᱛᱚᱦᱚᱵ ᱦᱩᱭᱩᱜᱼᱟ ᱨᱚᱦᱚᱭ ᱠᱚᱦᱚᱸ
ᱦᱮᱸ ᱦᱮᱸ ᱮᱠᱫᱚᱢ
ᱫᱤᱭᱮ ᱛᱟᱦᱚᱞᱮ ᱟᱵᱤᱱ ᱥᱮᱫ ᱢᱟᱵᱤᱱ ᱞᱟᱹᱭ ᱠᱮᱫ ᱨᱚᱦᱚᱭ ᱠᱚᱫᱚ ᱵᱤᱱ ᱟᱨᱟᱢᱵᱚ ᱟᱠᱟᱫ
ᱦᱩᱸ ᱦᱩᱸ
ᱱᱟᱯᱟᱭ ᱜᱮ ᱛᱟᱦᱚᱞᱮ᱾
ᱦᱮᱸ ᱦᱩᱸ
ᱛᱟᱦᱚᱞᱮ ᱞᱟᱹᱭ ᱫᱟᱞᱤᱧ ᱟᱹᱵᱤᱱ ᱫᱚ ᱱᱟᱜ ᱠᱷᱟᱱ ᱚᱠᱟ ᱫᱤᱥᱚᱢ ᱵᱤᱱ ᱯᱟᱲᱦᱟᱜ ᱠᱟᱱᱟ ᱚᱱᱠᱟ ᱵᱤᱨ ᱵᱩᱨᱩ ᱴᱚᱴᱷᱟ ᱥᱮ ᱚᱱᱠᱟ ᱴᱟᱺᱰᱤ ᱴᱩᱯᱨᱤ ᱴᱚᱴᱷᱟ
ᱟᱹᱞᱤᱧ ᱫᱚ ᱦᱟᱸᱟᱜ ᱚᱱᱠᱟ ᱫᱚ ᱵᱤᱨᱵᱩᱨᱩ ᱴᱚᱴᱷᱟ ᱫᱚ ᱵᱟᱝᱜᱮ ᱟᱞᱮ ᱫᱚ ᱢᱟᱱᱮ ᱰᱟᱦᱤ ᱟᱞᱮᱥᱱ ᱫᱚ ᱟᱨ ᱢᱟᱴᱷ ᱟᱨ ᱢᱟᱴᱷ ᱜᱮᱤ ᱢᱮᱱᱟᱜ ᱟᱠᱟᱟᱜ ᱚᱱᱠᱟ ᱵᱤᱨ ᱵᱩᱨᱩ ᱦᱚᱸ ᱵᱟᱹᱱᱩᱜ ᱟᱠᱟᱟᱜ ᱟᱨ ᱰᱟᱹᱦᱤ ᱦᱚᱸ ᱩᱱᱟᱹᱜ ᱴᱟ ᱫᱚ ᱵᱟᱹᱱᱩᱜ ᱟᱠᱟᱟᱜᱼᱟ ᱦᱟᱸᱜ
ᱚ
ᱵᱤᱞᱟᱹᱛ ᱫᱤᱥᱚᱢ ᱫᱚ ᱦᱟᱜ ᱵᱟᱝᱞᱮ ᱯᱟᱲᱟᱜ ᱜᱮᱭᱟ ᱟᱞᱮ ᱫᱚ᱾ ᱢᱟᱱᱮ ᱟᱨᱠᱤ ᱵᱤᱨ ᱫᱤᱥᱚᱢ ᱦᱚᱸ ᱵᱟᱝ ᱵᱤᱞᱟᱹᱛ ᱫᱤᱥᱚᱢ ᱦᱚᱸ ᱵᱟᱝ ᱢᱟᱱᱮ ᱛᱟᱞᱟᱢᱟᱞᱟ ᱨᱮ
ᱟᱪᱪᱷᱟ ᱟᱪᱪᱷᱟ ᱛᱟᱦᱞᱮ ᱟᱵᱚ ᱡᱮ ᱱᱚᱜᱼᱚᱭ ᱡᱟᱦᱟᱸ ᱥᱟᱱᱛᱟᱲ ᱠᱚ-ᱠᱚ ᱞᱟᱹᱭ ᱞᱟᱹᱭ ᱫᱟ ᱥᱮ ᱡᱟᱦᱟᱸ ᱫᱚ ᱢᱟᱱᱮ ᱵᱤᱞᱟᱹᱛᱤ ᱫᱤᱥᱚᱢ ᱥᱮ ᱵᱟᱨᱦᱟ ᱫᱤᱥᱚᱢ ᱥᱮ ᱟᱨ ᱪᱷᱳᱣᱟ ᱫᱤᱥᱚᱢ ᱚᱱᱟ ᱦᱤᱥᱟᱹᱵ ᱛᱮ ᱟᱹᱵᱤᱱ ᱫᱚ ᱚᱠᱟ ᱫᱤᱥᱚᱢ ᱵᱤᱱ ᱯᱟᱲᱟᱜ ᱠᱟᱱᱛᱮ?
ᱚᱱᱟ ᱦᱤᱥᱟᱹᱵ ᱛᱮᱫᱚ ᱟᱹᱞᱤᱧ ᱫᱚ ᱥᱤᱞᱫᱟᱹ ᱫᱤᱥᱚᱢ ᱞᱤᱧ ᱯᱟᱲᱟᱜ ᱠᱟᱱᱟ᱾ ᱟᱸᱡᱚᱢ ᱠᱟᱫᱟ ᱵᱤᱱ?
ᱟᱪᱪᱷᱟ ᱟᱪᱪᱷᱟ ᱥᱤᱞᱫᱟᱹ ᱫᱤᱥᱚᱢ ᱦᱮᱸ ᱚᱱᱟ ᱢᱟᱞᱤᱧ ᱟᱸᱡᱚᱢ ᱟᱠᱟᱫ ᱫᱚ ᱚᱱᱟ ᱫᱚ ᱢᱟ ᱠᱷᱟᱱ ᱵᱟᱡᱟᱨ ᱠᱟᱱᱟ ᱛᱚ ᱞᱟᱹᱴᱩ ᱵᱟᱡᱟᱨ ᱵᱟ ᱟᱫᱚ ᱚᱱᱮ ᱫᱤᱥᱚᱢ ᱡᱟᱦᱟᱸ ᱡᱟᱦᱟᱸ ᱟᱹᱞᱮᱞᱮ ᱞᱟᱹᱭᱫᱟ ᱚᱱᱮ ᱡᱟᱦᱟᱸ ᱠᱚ ᱞᱟᱹᱭ ᱵᱟᱲᱟᱭ ᱛᱚ ᱢᱟᱱᱮ ᱟᱵᱚ ᱥᱟᱱᱛᱟᱲ ᱛᱮ ᱢᱮᱱᱟᱜ ᱛᱟᱵᱚᱱᱟ
ᱛᱩᱝ ᱫᱤᱥᱚᱢ ᱢᱟᱱ ᱫᱤᱥᱚᱢ ᱱᱟᱢᱟᱞ ᱫᱤᱥᱚᱢ ᱚᱱᱟ ᱠᱟᱛᱷᱟ ᱵᱤᱱ ᱞᱟᱹᱭᱮᱜᱼᱟ
ᱦᱳᱭ ᱦᱳᱭ ᱦᱳᱭ
ᱚᱱᱠᱟ ᱫᱚ ᱦᱟᱸᱜ ᱟᱹᱞᱤᱧ ᱫᱚ ᱵᱟᱝᱞᱤᱧ ᱵᱟᱲᱴᱰᱟᱭᱟ ᱥᱤᱞᱫᱟᱹ ᱫᱤᱥᱟᱢᱮ ᱢᱮᱱᱛᱮᱜᱮᱞᱤᱧ ᱟᱸᱡᱚᱢ ᱵᱟᱲᱟ ᱟᱠᱟᱫ ᱠᱚᱣᱟ ᱟᱨᱠᱤ ᱚᱱᱠᱟ ᱫᱤᱥᱚᱢ ᱫᱚ ᱦᱟᱸᱜ ᱪᱮᱫ ᱫᱤᱥᱚᱢ ᱠᱚ ᱞᱟᱹᱭᱟ ᱦᱟᱸᱜ ᱚᱱᱟ ᱫᱚ ᱦᱟᱸᱜ ᱵᱟᱝᱞᱤᱧ ᱵᱟᱲᱟᱭᱟ ᱟᱹᱞᱤᱧ ᱫᱚ ᱦᱟᱸᱜᱺ ᱥᱤᱞᱫᱟᱹ ᱫᱤᱥᱚᱢ ᱜᱮᱞᱤᱧ ᱵᱟᱰᱟᱭᱟ ᱚᱱᱟᱛᱮ ᱚᱝᱠᱟᱞᱤᱧ ᱞᱟᱹᱭᱟᱜ ᱵᱤᱱᱟ ᱡᱩᱫᱤ ᱵᱤᱱ ᱵᱟᱲᱟᱭ ᱠᱷᱟᱱ ᱞᱟᱹᱭ ᱟᱞᱤᱧ ᱵᱮᱱ ᱟᱨᱞᱮ ᱥᱟᱶ ᱥᱮᱫ
ᱟᱫᱚ ᱟᱫᱚ ᱟᱹᱵᱤᱱ ᱫᱤᱥᱚᱢ ᱥᱮᱫ ᱫᱚ ᱠᱚ ᱱᱟᱦᱟᱜ ᱠᱷᱟᱱ ᱪᱮᱫ ᱠᱚ ᱞᱟᱹᱭᱟ ᱟᱹᱞᱤᱧ ᱢᱟᱛᱚ ᱵᱟᱹᱞᱤᱧ ᱵᱟᱲᱟᱭ ᱜᱮ
ᱟᱪᱪᱷᱟ ᱟᱪᱪᱷᱟ
ᱟᱫᱚ ᱟᱞᱮ ᱫᱚ ᱚᱱᱠᱟ ᱦᱤᱥᱟᱹᱵᱽ ᱛᱮᱫᱚ ᱱᱟᱜ ᱠᱷᱟᱱ ᱵᱟᱨᱦᱟ ᱫᱤᱥᱚᱢ ᱞᱮ ᱯᱟᱲᱟᱜ ᱠᱟᱱᱟ᱾
ᱦᱮᱸ ᱵᱟᱨᱦᱟ ᱫᱤᱥᱚᱢ ᱟᱸᱡᱚᱢ ᱵᱟᱲᱟ ᱠᱟᱜᱼᱟ ᱞᱤᱧ ᱚᱱᱟ ᱠᱚ ᱛᱩᱝ ᱫᱤᱥᱚᱢ ᱢᱟᱱ ᱫᱤᱥᱚᱢ ᱠᱤᱱᱛᱩ ᱟᱞᱮ ᱫᱚ ᱚᱱᱠᱟ ᱫᱚ ᱥᱤᱞᱫᱟᱹ ᱫᱤᱥᱚᱢ ᱜᱮᱞᱤᱧ ᱟᱸᱡᱚᱢ ᱵᱟᱲᱟ ᱟᱠᱟᱫ ᱠᱚᱣᱟ ᱚᱱᱟᱛᱮ ᱚᱱᱠᱟᱞᱤᱧ ᱞᱟᱹᱭ ᱠᱮᱫᱟ᱾
ᱚ ᱟᱪᱪᱷᱟ ᱟᱪᱪᱷᱟ᱾ ᱦᱳᱭ ᱦᱳᱭ
ᱟᱪᱪᱷᱟ ᱛᱚ ᱵᱤᱨ ᱠᱚ ᱢᱟᱱᱮ ᱵᱩᱨᱩ ᱠᱚ ᱪᱮᱫᱠᱟ ᱢᱟᱴ ᱠᱚ ᱪᱮᱫᱠᱟ?
ᱦᱮᱸ ᱟᱞᱮ ᱥᱮᱫ ᱫᱚ ᱧᱮᱞ ᱞᱮᱠᱷᱟᱱ ᱫᱚ ᱚᱝᱠᱟ ᱵᱩᱨᱩ ᱠᱚᱫᱚ ᱱᱟᱜ ᱠᱷᱟᱱ ᱵᱟᱹᱱᱩᱜ ᱟᱠᱟᱫ ᱜᱮᱭᱟ ᱚᱱᱠᱟ ᱵᱤᱨ ᱵᱩᱨᱩ ᱵᱤᱨ ᱠᱚᱫᱚ ᱱᱟᱜ ᱠᱷᱟᱱ ᱢᱮᱱᱟᱜ ᱟᱠᱟᱫ ᱜᱮᱭᱟ ᱵᱤᱨ ᱛᱟᱨᱯᱚᱨᱮ ᱚᱱᱠᱟ ᱴᱟᱺᱰᱤ ᱴᱩᱯᱨᱤ ᱠᱚᱫᱚ ᱢᱮᱱᱟᱜ ᱟᱠᱟᱫ ᱜᱮᱭᱟ᱾ ᱟᱫᱚ ᱚᱱᱠᱟ ᱵᱩᱨᱩ ᱠᱚᱜᱮ ᱱᱟᱜ ᱠᱷᱟᱱ ᱵᱟᱹᱱᱩᱜ ᱠᱟᱜ ᱜᱮᱭᱟ ᱦᱮᱸ
ᱞᱟᱹᱭᱫᱟᱞᱤᱧ ᱵᱤᱨ ᱵᱩᱨᱩ ᱠᱚᱫᱚ ᱟᱯᱮᱥᱮᱱ ᱵᱩᱨᱩ ᱫᱚ ᱵᱟᱝ ᱵᱤᱨ
ᱦᱳᱭ ᱦᱳᱭ ᱦᱳᱭ ᱦᱳᱭ ᱵᱤᱨ ᱫᱚ ᱱᱟᱜ ᱠᱷᱟᱱ ᱚᱱᱠᱟ ᱫᱩᱣᱟᱹᱨ ᱫᱩᱣᱟᱹᱨ ᱠᱷᱚᱱ ᱜᱮ ᱢᱮᱱᱟᱜ ᱟᱠᱟᱫᱟ ᱚᱲᱟᱜ ᱫᱩᱣᱟᱹᱨ ᱠᱷᱚᱱᱜᱮ
ᱟᱪᱪᱷᱟ ᱟᱪᱪᱷᱟ ᱵᱷᱟᱜᱤᱜᱮ ᱥᱟᱦᱟᱱ ᱥᱟᱠᱟᱢ ᱫᱟᱹᱛᱟᱹᱱᱤ ᱢᱩ ᱪᱮᱫ ᱛᱮᱦᱚᱸ ᱦᱟᱸᱜ ᱵᱟᱝ ᱚᱵᱷᱟᱵᱚᱜ ᱜᱮᱭᱟ ᱦᱮᱸ ᱥᱮ
ᱦᱳᱭ ᱦᱳᱭ ᱦᱳᱭ
ᱟᱪᱪᱷᱟ ᱟᱨ ᱩᱫ ᱩᱫ ᱠᱚᱫᱚ ᱚᱢᱚᱱ ᱵᱟᱲᱟᱜ ᱠᱟᱱᱟ ᱥᱮ ᱵᱟᱝ ᱩᱫ? ᱠᱚ ᱯᱩᱴᱠᱟᱹ ᱠᱚ ᱱᱮᱛᱟᱨ ᱫᱤᱱ ᱢᱟ ᱫᱚᱢᱮ ᱠᱚ ᱧᱮᱞ ᱧᱟᱢᱚᱜ ᱠᱟᱱᱟ ᱦᱚᱲ ᱠᱚᱠᱚ ᱟᱹᱜᱩᱭᱮᱫ ᱠᱚᱣᱟ ᱟᱞᱮᱭᱟᱜ ᱢᱟ ᱚᱱᱟ ᱥᱩᱨ ᱥᱩᱯᱩᱨ ᱨᱮ ᱵᱤᱨᱼᱵᱩᱨᱩ ᱦᱚᱸ ᱵᱟᱹᱱᱩᱜ ᱠᱟᱜᱼᱟ ᱛᱚᱠᱷᱚᱱ ᱫᱚ ᱟᱯᱮ ᱥᱮᱫ ᱢᱟ ᱵᱤᱱ ᱞᱟᱹᱭᱮᱫ ᱠᱟᱱ ᱥᱩᱨ ᱠᱷᱚᱱᱟᱜ ᱜᱮ ᱵᱤᱨ ᱢᱮᱱᱟᱜᱼᱟ
ᱦᱳᱭ ᱦᱩᱸ ᱦᱩᱸ ᱟᱹᱞᱤᱧ ᱢᱟ ᱱᱟᱜ ᱠᱷᱟᱱ ᱚᱱᱛᱮ ᱦᱚᱸᱞᱤᱧ ᱟᱸᱡᱚᱢ ᱫᱚᱞᱤᱧ ᱟᱸᱡᱚᱢ ᱠᱟᱜᱼᱟ ᱡᱮ ᱟᱹᱵᱤᱱ ᱵᱤᱱ ᱞᱟᱹᱭ ᱠᱮᱫᱟ ᱥᱤᱞᱫᱟᱹ ᱫᱤᱥᱚᱢ ᱚᱱᱛᱮ ᱦᱚᱸᱢᱟ ᱵᱤᱨ ᱫᱤᱥᱚᱢ ᱜᱮ ᱟᱫᱚ ᱦᱳᱭᱛᱚ ᱟᱹᱵᱤᱱ ᱥᱩᱨ ᱨᱮ ᱵᱟᱹᱱᱩᱜ ᱠᱟᱫᱟ ᱵᱟᱠᱷᱟᱱ ᱚᱱᱛᱮ ᱦᱚᱸᱞᱤᱧ ᱟᱸᱚᱢ ᱠᱟᱫ ᱜᱮᱭᱟ ᱵᱤᱨ ᱫᱤᱥᱚᱢ ᱫᱚ
ᱦᱮᱸ ᱚᱱᱛᱮ ᱥᱩᱨ ᱥᱩᱯᱩᱨ ᱟᱹᱛᱩ ᱥᱩᱨ ᱨᱮᱜᱮ ᱢᱮᱱᱟᱜ ᱠᱟᱜᱼᱟ ᱟᱞᱮ ᱫᱚ ᱦᱟᱸᱜ ᱥᱟᱺᱜᱤᱧ ᱧᱚᱜ ᱜᱮᱭᱟᱞᱮ ᱵᱤᱨ ᱠᱷᱚᱱ ᱫᱚ᱾ ᱩᱱᱟᱹᱜ ᱴᱟᱝ ᱫᱚ ᱵᱟᱝᱞᱮ ᱪᱟᱞᱟᱜ ᱢᱟᱱᱮ ᱯᱚᱨᱚᱵᱽ ᱠᱚᱨᱮ ᱡᱟᱦᱟᱱᱟᱜ ᱠᱚ ᱚᱱᱠᱟ ᱯᱚᱨᱚᱵᱽ ᱯᱩᱱᱟᱹᱭ ᱠᱚ ᱦᱩᱭᱩᱜ ᱛᱟᱵᱚᱱᱟ ᱡᱮᱢᱚᱱ ᱵᱚᱲᱚ ᱵᱚᱲᱚᱣᱟᱜ ᱢᱟᱨᱟᱝ ᱢᱟᱨᱟᱝᱟᱜ ᱟᱨᱠᱤ
ᱩᱱ ᱥᱩᱢᱟᱹᱭ ᱜᱮ ᱥᱟᱦᱟᱱ ᱥᱟᱠᱟᱢ ᱠᱚᱫᱚ ᱟᱜᱩ ᱞᱮ ᱪᱟᱞᱟᱜᱼᱟ ᱥᱟᱠᱟᱢ ᱠᱚ ᱫᱟᱹᱛᱟᱹᱱᱤ ᱠᱚ᱾
ᱚ ᱟᱪᱪᱷᱟ ᱟᱪᱪᱷᱟ-ᱪᱷᱟ ᱚ ᱟᱫᱚ ᱥᱟᱺᱜᱤᱧ ᱨᱮᱛᱚ
ᱦᱮᱸ ᱦᱮᱸ
ᱟᱫᱚ ᱟᱞᱮ ᱥᱮᱫ ᱫᱚ ᱚᱱᱠᱟ ᱥᱩᱨ ᱠᱚᱨᱮ ᱜᱮ ᱛᱟᱦᱞᱮ ᱚᱱᱠᱟ ᱩᱫ ᱠᱚᱫᱚ ᱱᱟᱜ ᱠᱷᱟᱱᱼᱼ ᱟᱹᱵᱤᱱ ᱥᱮᱫ ᱫᱚ ᱚᱱᱠᱟ ᱡᱚᱢ ᱵᱟᱲᱟᱭᱮᱫᱼᱟᱯᱮ ᱥᱮ ᱵᱟᱝ ᱛᱟᱦᱞᱮ ᱩᱫ ᱯᱩᱴᱠᱟᱹ
ᱦᱮᱸ ᱡᱚᱢ ᱫᱚᱞᱮ ᱡᱚᱢ ᱵᱟᱲᱟᱭ ᱜᱮᱭᱟ ᱟᱨ ᱠᱤᱨᱤᱧ ᱠᱟᱛᱮ ᱦᱚᱸᱞᱮ ᱡᱚᱢ ᱜᱮᱭᱟ ᱟᱨ ᱵᱟᱝᱠᱷᱟᱱ ᱡᱟᱦᱟᱸ ᱛᱤᱥᱨᱮ ᱚᱱᱠᱟ ᱥᱚᱢᱚᱭ ᱠᱚ ᱧᱟᱢᱚᱜ ᱠᱷᱟᱱ ᱦᱟᱞᱟᱝ ᱞᱮ ᱪᱟᱞᱟᱜ ᱜᱮᱭᱟ ᱟᱨ ᱱᱤ-ᱱᱤᱭᱟᱹ ᱜᱷᱟᱹᱲᱤᱡ ᱢᱟ ᱦᱟᱸᱜ ᱱᱚᱜᱼᱚᱭ ᱛᱚ ᱠᱟᱹᱢᱤ ᱠᱚ ᱟᱨᱟᱢᱵᱚ ᱠᱟᱱᱟ ᱥᱮ ᱟᱫᱚ ᱚᱱᱠᱟ ᱫᱚ ᱦᱟᱸᱜ ᱵᱟᱝᱞᱮ ᱪᱟᱞᱟᱣ ᱠᱟᱱᱟ ᱢᱟᱱᱮ ᱟᱨ ᱱᱤᱭᱟᱹ ᱥᱮᱨᱢᱟ ᱨᱮᱱ ᱫᱚ ᱦᱟᱸᱜ ᱟᱹᱣᱨᱤ ᱞᱮ ᱡᱚᱢ ᱠᱚᱣᱟ ᱟᱞᱮ ᱥᱮᱱ ᱫᱚ ᱦᱟᱸᱜ
ᱦᱮᱸ ᱟᱪᱪᱷᱟ ᱟᱪᱪᱷᱟ ᱚᱠᱟ ᱦᱤᱥᱟᱹᱵᱽ ᱛᱮᱫᱚ ᱟᱹᱞᱤᱧ ᱥᱮᱫ ᱦᱚᱸ ᱩᱱᱟᱹᱜ ᱴᱟ ᱫᱚ ᱩᱫ, ᱯᱤᱴᱷᱟᱹ ᱫᱚ ᱟᱹᱣᱨᱤ ᱠᱚ ᱡᱟᱱᱟᱢᱚᱜᱼᱟ ᱟᱫᱚ ᱚᱢᱚᱱ ᱫᱚ ᱚᱢᱚᱱᱚᱜ ᱠᱟᱱᱟ ᱩᱫ᱾ ᱳᱫᱛᱮᱫ ᱧᱟᱢ ᱵᱟᱲᱟᱭ ᱦᱩᱭᱩᱜ ᱠᱟᱱᱟ ᱟᱫᱚ ᱯᱷᱩᱴᱠᱟᱹ ᱫᱚ ᱱᱟᱜᱠᱷᱟᱱ ᱩᱱᱟᱹᱜᱴᱟ ᱫᱚ ᱟᱹᱣᱨᱤ ᱚᱢᱚᱱᱚᱜ-ᱟ ᱵᱟᱠᱷᱟᱱ ᱟᱹᱞᱤᱧ ᱥᱮᱫ ᱦᱚᱸ ᱚᱱᱠᱟ ᱩᱴᱠᱟᱹ ᱥᱮ ᱩᱫ ᱫᱚ ᱟᱹᱰᱤ ᱡᱳᱨ ᱡᱟᱹᱥᱛᱤ ᱜᱮ ᱚᱢᱚᱱ ᱵᱟᱲᱟᱜ ᱜᱮᱭᱟ ᱡᱚᱢ ᱵᱟᱲᱟᱭ ᱦᱩᱭᱩᱜ ᱜᱮᱭᱟ᱾ ᱟᱫᱚ ᱱᱤᱛᱚᱜ ᱦᱚᱸ ᱟᱹᱣᱨᱤ ᱥᱟᱹᱨᱫᱤᱜᱼᱟ ᱩᱱᱟᱹᱜᱴᱟ ᱫᱚ᱾ ᱦᱮᱸ ᱢᱤᱫ ᱵᱟᱨ ᱧᱮᱞᱚᱜ ᱠᱟᱱᱟ᱾
ᱦᱩᱸ ᱦᱩᱸ
ᱟᱫᱚ ᱩᱛᱩ ᱡᱚᱢ ᱞᱮᱠᱟ ᱫᱚ ᱟᱹᱜᱩ ᱵᱟᱲᱟᱭ ᱦᱩᱭᱩᱜ ᱠᱟᱱ ᱜᱮᱭᱟ
ᱦᱩᱸ ᱦᱩᱸ ᱱᱚᱣᱟ ᱫᱚ ᱢᱤᱫ ᱥᱮᱨᱢᱟ ᱨᱮ ᱢᱤᱫ ᱫᱷᱟᱣ ᱧᱟᱢᱚᱜᱼᱟ ᱛᱚ ᱡᱚᱢ ᱠᱚᱦᱚᱸ ᱞᱟᱹᱠᱛᱤᱜ ᱠᱟᱱᱟ
ᱦᱳᱭ ᱦᱳᱭ ᱟᱨ ᱱᱚᱣᱟ ᱢᱟᱛᱚ ᱟᱹᱰᱤ ᱥᱤᱵᱤᱞ ᱜᱮᱭᱟ ᱥᱮ ᱩᱫ ᱥᱮ ᱯᱩᱴᱠᱟᱹ ᱟᱨ ᱡᱟᱦᱟᱱ ᱡᱤᱱᱤᱥ ᱜᱮ ᱧᱮᱞ ᱵᱤᱱ ᱥᱮᱨᱢᱟ ᱨᱮ ᱢᱤᱫ ᱫᱷᱟᱣ ᱡᱟᱦᱟᱸ ᱧᱟᱢᱚᱜᱼᱟ ᱡᱟᱦᱟᱱ ᱡᱤᱱᱤᱥ ᱚᱱᱟ ᱢᱟ ᱚᱱᱟ ᱫᱚ ᱥᱤᱵᱤᱞ ᱜᱮᱭᱟ
ᱥᱤᱵᱤᱞ
ᱦᱳᱭ ᱦᱳᱭ ᱦᱳᱭ
ᱟᱹᱞᱤᱧ ᱦᱚᱸ ᱩᱫ ᱠᱚ ᱯᱩᱴᱠᱟ ᱠᱚ ᱫᱚᱢᱮ ᱜᱮᱞᱤᱧ ᱠᱩᱥᱤᱭᱟᱜ ᱜᱮᱭᱟ ᱟᱫᱚ ᱧᱟᱢᱟᱢ ᱚᱠᱟᱨᱮ ᱡᱟᱦᱟᱸ ᱛᱤᱥ ᱠᱚᱨᱮ ᱟᱹᱜᱩ ᱵᱟᱲᱟᱭ ᱦᱩᱭᱩᱜᱼᱟ ᱤᱱᱟᱹ ᱠᱚᱜᱮ ᱡᱚᱢ ᱵᱟᱲᱟᱭ ᱦᱩᱭᱩᱜᱼᱟ᱾
ᱱᱟᱯᱟᱭ ᱜᱮ ᱛᱟᱦᱚᱞᱮ
ᱦᱩ
ᱛᱟᱦᱚᱞᱮ ᱚᱱᱠᱟ ᱚᱫ ᱥᱮ ᱯᱩᱴᱠᱟᱹ ᱥᱳᱲᱮ ᱥᱮ ᱞᱮᱴᱚ ᱵᱤᱱ ᱡᱚᱢ ᱵᱟᱲᱟ ᱟᱠᱟᱫᱟ ᱥᱮ ᱵᱟᱝ
ᱦᱮᱸ ᱯᱩᱴᱠᱟᱹ ᱨᱮᱱᱟᱜ ᱞᱮᱴᱚ ᱞᱤᱧ ᱡᱚᱢ ᱵᱟᱲᱟ ᱠᱟᱜᱼᱟ ᱩᱫ ᱨᱮᱱᱟᱜ ᱦᱚᱸ ᱥᱳᱲᱮᱞᱤᱧ ᱡᱚᱢ ᱵᱟᱲᱟ ᱠᱟᱜᱼᱟ ᱟᱞᱮ ᱫᱚ ᱥᱟᱺᱜᱤᱧ ᱜᱮᱛᱟᱞᱮᱭᱟ ᱛᱚ ᱵᱤᱨ ᱡᱟᱦᱟᱸ ᱛᱤᱥ ᱥ ᱨᱮᱞᱮ ᱟᱹᱜᱩᱭᱟ ᱠᱟᱹᱴᱤᱡ ᱞᱮ ᱩᱛᱩᱭᱟ ᱠᱟᱹᱴᱤᱡ ᱞᱮ ᱪᱮᱫ ᱤᱧ ᱞᱟᱭᱟ ᱥᱚᱲᱮᱭᱟ ᱟᱨ ᱯᱩᱴᱠᱟᱹ ᱠᱚᱞᱮ ᱟᱹᱜᱩ ᱞᱮᱠᱷᱟᱱ ᱠᱟᱹᱴᱤᱡ ᱞᱮᱴᱚ ᱠᱚᱣᱟ ᱢᱟᱱᱮ ᱡᱚᱛᱚ ᱡᱚᱛᱱᱟᱜ ᱜᱮᱞᱮ ᱡᱚᱢ ᱜᱮᱭᱟ᱾
ᱟᱨ ᱚᱱᱮ ᱡᱟᱦᱟᱸ ᱫᱚ ᱯᱤᱴᱷᱟᱹ ᱯᱤᱴᱷᱟᱹ ᱯᱤᱴᱷᱟᱹ ᱵᱟᱲᱟ ᱠᱟᱫᱟ ᱯᱮ ᱥᱮ ᱵᱟᱝ ᱛᱟᱦᱚᱞᱮ ᱚᱱᱛᱮ ᱫᱚ
ᱩᱫ
ᱦᱳᱭ ᱩᱫ
ᱩᱫ ᱯᱤᱴᱷᱟ ᱫᱚ ᱦᱟᱸᱜ ᱵᱟᱞᱤᱧ ᱡᱚᱢ ᱠᱟᱜᱼᱟ ᱥᱚᱲᱮ ᱞᱤᱧ ᱡᱚᱢ ᱠᱟᱜᱼᱟ ᱟᱨ ᱯᱩᱴᱠᱟᱹ ᱞᱮᱴᱚ ᱞᱤᱧ ᱡᱚᱢ ᱠᱟᱜᱼᱟ ᱟᱨ ᱩᱫ ᱫᱚ ᱩᱛᱩ ᱞᱤᱧ ᱡᱚᱢ ᱠᱟᱜᱼᱟ, ᱯᱤᱴᱷᱟᱹ ᱫᱚ ᱦᱟᱸᱜ ᱵᱟᱝ ᱞᱤᱧ ᱡᱚᱢ ᱠᱟᱜᱼᱟ, ᱯᱤᱴᱷᱟᱹᱭ ᱜᱮ ᱛᱮ ᱠᱚ
ᱟᱪᱪᱟ ᱦᱮᱸ ᱳᱫ ᱫᱚ ᱱᱟᱜ ᱠᱷᱟᱱ ᱵᱟᱞᱤᱧ ᱞᱟᱹᱭ ᱫᱟᱲᱮ ᱭᱟᱜ ᱠᱟᱱᱟ᱾ ᱯᱤᱴᱷᱟᱹᱭ ᱜᱮᱭᱟ ᱠᱚ ᱥᱮ ᱵᱟᱝ ᱵᱟᱠᱷᱟᱱ ᱫᱚ ᱚᱱᱮ ᱡᱟᱦᱟᱸ ᱯᱩᱴᱠᱟᱹ ᱚᱱᱟ ᱫᱚ ᱠᱚ ᱯᱤᱴᱷᱟᱹᱭ ᱜᱮ ᱭᱟ᱾
ᱟᱪᱪᱷᱟ ᱟᱪᱪᱷᱟ ᱛᱟᱦᱞᱮ ᱟᱞᱮ ᱦᱚᱸᱞᱮ ᱡᱚᱢ ᱵᱤᱰᱟᱹᱣ ᱟ ᱦᱟᱸᱜ
ᱟᱪᱪᱷᱟ ᱦᱳᱭ ᱦᱳᱭ ᱡᱤᱞ ᱯᱤᱴᱷᱟᱹ ᱵᱤᱱ ᱡᱚᱢ ᱵᱟᱲᱟ ᱟᱠᱟᱫ ᱜᱮᱭᱟ᱾
ᱦᱮᱸ ᱡᱤᱞ ᱯᱤᱴᱷᱟᱹ ᱠᱚᱫᱚ ᱦᱟᱸᱜ ᱚᱱᱠᱟ ᱯᱚᱨᱟᱵᱽ ᱠᱚᱨᱮ ᱞᱤᱧ ᱡᱚᱢ ᱵᱟᱲᱟ ᱟᱠᱟᱫᱼᱟ, ᱮᱢᱱᱤ ᱫᱤᱱ ᱠᱚ ᱨᱮ ᱦᱚᱸ ᱡᱚ ᱠᱷᱚᱱ ᱡᱚᱢ ᱥᱟᱱᱟ ᱞᱤᱧᱟ ᱚᱱᱟ ᱫᱚ ᱯᱤᱴᱷᱟᱹ ᱭᱟᱠᱚ
ᱟᱪᱪᱷᱟ ᱦᱳᱭ, ᱟᱫᱚ ᱚᱱᱠᱟ ᱞᱮᱠᱟ ᱜᱮ ᱱᱟᱜ ᱠᱷᱟᱱ ᱚᱱᱟ ᱯᱩᱴᱠᱟᱹ ᱦᱚ ᱠᱚ ᱯᱤᱴᱷᱟᱹᱭᱟ᱾
ᱚ ᱟᱪᱪᱷᱟ ᱟᱪᱪᱷᱟ ᱛᱟᱦᱞᱮ ᱞᱤᱧ ᱧᱮᱞ ᱵᱟᱰᱟᱭ ᱦᱟᱸᱜ ᱯᱤᱴᱷᱟᱹ ᱞᱮᱸᱜᱟ ᱭᱟ ᱞᱤᱧ ᱡᱚᱢ ᱦᱚᱪᱚ ᱠᱚᱣᱟ ᱞᱤᱧ ᱚᱲᱟᱜ ᱦᱚᱲ ᱠᱚ
ᱦᱳᱭ ᱦᱳᱭ ᱦᱳᱭ, ᱡᱚᱢ ᱢᱟᱛᱚ ᱡᱷᱚᱛᱚ ᱜᱮ ᱧᱮᱞ ᱟᱱ ᱞᱟᱹᱠᱛᱤ ᱭᱟᱱ ᱠᱟᱱ ᱜᱮᱭᱟ ᱥᱮ
ᱦᱮᱸᱦᱮᱸ ᱦᱮᱸᱦᱮᱸ ᱦᱮᱸ, ᱦᱮᱸ,
ᱦᱮᱸ ᱱᱟᱯᱟᱭ ᱜᱮ ᱛᱟᱦᱚᱞᱮ, ᱟᱵᱤᱱ ᱥᱮᱫ ᱢᱟ ᱥᱟᱺᱜᱤᱧ ᱨᱮ ᱵᱤᱨ ᱵᱤᱱ ᱞᱟᱹᱭ ᱠᱤᱫᱟ, ᱛᱟᱦᱚᱞᱮ ᱛᱤᱱᱟᱹᱜ ᱡᱷᱟᱹᱞ ᱨᱮ ᱚᱱᱠᱟ ᱵᱤᱨ ᱫᱚ ᱢᱮᱱᱟᱜ ᱟᱠᱟᱫ ᱛᱮ,
ᱢᱟᱱᱮ ᱚᱱᱠᱟ ᱫᱚ ᱵᱟᱨᱭᱟ ᱯᱮᱭᱟ ᱟᱹᱛᱩ ᱯᱟᱨᱚᱢ ᱠᱟᱛᱮᱜ ᱧᱟᱢ ᱫᱚ ᱧᱟᱢᱚᱜ ᱜᱮᱭᱟ ᱟᱫᱚ,
ᱥᱮᱪᱮᱛ
ᱡᱟᱹᱥᱛᱤ ᱫᱚ ᱵᱟᱝᱞᱮ ᱪᱟᱞᱟᱣ ᱵᱟᱲᱟᱜ ᱜᱮᱭᱟ ᱦᱟᱸᱜ ᱟᱞᱮ ᱫᱚ
ᱚᱻ ᱟᱪᱪᱷᱟ ᱟᱪᱪᱷᱟ, ᱛᱟᱦᱞᱮ ᱱᱤᱛᱳᱜ ᱫᱚ ᱚᱲᱟᱜ ᱠᱚ ᱨᱮ ᱜᱮ ᱢᱮᱱᱟᱜ ᱠᱟᱜ ᱵᱤᱱᱟ᱾
ᱦᱮᱸ ᱦᱮᱸ ᱚᱲᱟᱜ ᱠᱚᱨᱮ ᱜᱮ᱾ ᱟᱵᱤᱱ ᱫᱚ,
ᱟᱞᱤᱧ ᱦᱚᱸ ᱱᱤᱛᱚᱜ ᱫᱚ ᱚᱱᱠᱟ ᱚᱲᱟᱜ ᱠᱚᱨᱮ ᱜᱮ ᱢᱮᱱᱟᱜ ᱟᱠᱟᱫ ᱞᱤᱧᱟ,
ᱦᱮᱸᱻ ᱟᱪᱪᱷᱟ ᱡᱚᱢ ᱵᱟᱲᱟ ᱠᱚᱫᱚ ᱦᱩᱭ ᱱᱟ?
ᱦᱮᱸ ᱡᱚᱢ ᱵᱟᱲᱟ ᱠᱚ ᱜᱮ ᱛᱚ ᱦᱩᱭ ᱠᱟᱱᱟ, ᱡᱚᱢ ᱵᱟᱲᱟ ᱠᱟᱛᱮᱜ ᱜᱮ ᱫᱩᱲᱩᱵ ᱦᱩᱭ ᱟᱠᱟᱱᱟ,
ᱦᱩᱸ ᱪᱮᱫ, ᱪᱮᱫ ᱠᱚᱯᱮ ᱩᱛᱩ ᱟᱠᱟᱫᱟ,
ᱩᱛᱩ ᱛᱟᱦᱮᱸ ᱠᱟᱱ ᱜᱮᱭᱟ ᱛᱮᱦᱤᱧ ᱫᱚ, ᱟᱹᱞᱩ ᱵᱮᱸᱜᱟᱲ ᱫᱤᱭᱮ ᱟᱨᱚ ᱜᱟᱡᱚᱨ ᱠᱚ ᱢᱟᱱᱮ ᱟᱹᱰᱤ ᱠᱤᱪᱷᱩ ᱢᱤᱠᱥ ᱠᱟᱛᱮᱫ ᱛᱟᱦᱮᱸ ᱠᱟᱱᱟ
ᱦᱩᱸ ᱦᱩᱸ ᱦᱩᱸ
ᱟᱨ ᱚᱱᱟ ᱠᱚᱜᱮ ᱚᱱᱟᱛᱮ ᱜᱮ ᱡᱚᱢ ᱦᱩᱭ ᱮᱱᱟ
ᱟᱪᱪᱷᱟ
ᱟᱹᱵᱤᱱ ᱵᱤᱱ ᱡᱚᱢ ᱠᱮᱜᱼᱟ
ᱦᱮᱸ ᱟᱞᱮ ᱦᱚᱸ ᱡᱚᱢ ᱵᱟᱲᱟ ᱦᱩᱭ ᱟᱠᱟᱱ ᱛᱟᱞᱮᱭᱟ ᱟᱫᱚ ᱱᱚᱜᱼᱚᱭ ᱫᱩᱲᱩᱵ ᱵᱟᱲᱟ ᱦᱩᱭᱱᱟ
ᱟᱪᱪᱷᱟ ᱟᱪᱪᱷᱟ ᱦᱳᱭ ᱦᱮᱸ ᱛᱚ ᱟᱹᱵᱤᱱ ᱥᱟᱶᱛᱮ ᱱᱳᱣᱟ ᱜᱚᱞᱯᱚ ᱠᱟᱛᱮᱫ ᱟᱹᱞᱤᱧ ᱟᱹᱰᱤ ᱢᱚᱸᱡᱽ ᱞᱤᱧ ᱵᱩᱡᱽ ᱠᱮᱫᱟ
ᱦᱮᱸ ᱦᱮᱸ
ᱟᱨ ᱚᱠᱛᱚ ᱢᱟᱦᱟ ᱛᱚ ᱦᱩᱭ ᱦᱤᱡᱩᱜ ᱠᱟᱱᱟ
ᱦᱮᱸ ᱦᱮᱸ
ᱟᱫᱚ ᱚᱱᱠᱟ ᱜᱮ ᱱᱟᱜ ᱠᱷᱟᱱ ᱟᱨᱚ ᱛᱟᱭᱚᱢ ᱫᱟᱨᱟᱢ ᱛᱮ ᱨᱚᱯᱚᱲ ᱦᱩᱭᱩᱜᱼᱟ ᱦᱳᱭ ᱦᱳᱭ ᱦᱳᱭ ᱚᱠᱛᱚ ᱠᱚ ᱧᱟᱢ ᱞᱮᱠᱷᱟᱱ ᱚᱱᱠᱟ ᱜᱮ ᱛᱟᱭᱚᱢ ᱫᱟᱨᱟᱢ ᱟᱨᱚ ᱨᱚᱯᱚᱲ ᱦᱩᱭᱩᱜᱼᱟ ᱦᱳᱭ ᱥᱮ
ᱦᱮᱸ ᱦᱮᱸ ᱦᱮᱸ